ᱦᱮᱞᱳ
ᱦᱮᱞᱳ
ᱦᱮᱞᱳ
ᱵᱟᱝ ᱟᱡᱚᱢᱚᱜ ᱠᱟᱱ ᱛᱟᱵᱮᱱᱟ
ᱦᱳᱭ ᱟᱸᱡᱚᱢ ᱠᱟᱱᱟ ᱱᱤᱛᱚᱜ, ᱞᱟᱹᱭᱵᱮᱱ
ᱚ ᱛᱟᱦᱚᱞᱮ
ᱦᱩᱸ
ᱟᱯᱮᱫᱚ ᱪᱮᱫ ᱠᱚᱠᱚ ᱪᱟᱥᱜᱮᱭᱟ ᱚᱱᱛᱮ ᱫᱚ
ᱚᱱᱠᱟ ᱦᱩᱲᱩ ᱜᱮᱞᱮ ᱪᱟᱥ ᱜᱮᱭᱟ ᱦᱳᱭ ᱥᱮ ᱢᱚᱱᱮ ᱵᱚᱪᱷᱚᱨ ᱨᱮ ᱢᱤᱫ ᱪᱷᱚᱴ ᱜᱮᱞᱮ ᱪᱟᱥ ᱜᱮᱭᱟ ᱟᱫᱚ ᱦᱩᱲᱩ ᱜᱮᱞᱮ ᱪᱟᱥ ᱜᱮᱭᱟ
ᱥᱚᱵᱽᱡᱤ ᱠᱚ ᱚᱱᱠᱟ ᱫᱚ ᱪᱟᱥ ᱜᱮᱭᱟ ᱯᱮᱥᱮ ᱵᱟᱝᱜᱮ
ᱥᱚᱵᱽᱡᱤ ᱠᱚᱫᱚ ᱪᱟᱥ ᱫᱚ ᱪᱟᱥ ᱜᱮᱭᱟ ᱚᱱᱮ ᱚᱱᱠᱟ ᱵᱟᱲᱜᱮ ᱨᱮ ᱫᱟᱜ ᱠᱚ ᱛᱟᱦᱮᱱ ᱠᱷᱟᱱ ᱥᱩᱵᱤᱫᱷᱟ ᱠᱚ ᱦᱩᱭᱩᱜᱼᱟ ᱢᱮᱱᱠᱷᱟᱱ ᱪᱟᱥ ᱜᱮᱭᱟᱞᱮ ᱟᱨ ᱵᱟᱠᱷᱟᱱ ᱫᱚ ᱵᱟᱞᱮ ᱟᱫᱚ ᱦᱩᱲᱩ ᱜᱮ ᱡᱟᱹᱥᱛᱤ ᱞᱮ ᱪᱟᱥ ᱜᱮᱭᱟ ᱦᱩᱲᱩ ᱜᱮᱞᱮ ᱪᱟᱥ ᱢᱩᱪᱟᱹᱫ ᱠᱮᱫ ᱜᱮ ᱮᱱᱠᱷᱟᱱ ᱫᱚ ᱛᱟᱨᱯᱚᱨᱮ ᱥᱚᱵᱽᱡᱤ ᱠᱚᱞᱮ ᱪᱟᱥᱟ
ᱛᱟᱦᱮ ᱱᱮᱛᱟᱨ ᱫᱚ ᱟᱯᱮ ᱠᱚᱨᱮ ᱫᱚ ᱚᱱᱛᱮ ᱫᱚ ᱡᱚᱱᱰᱨᱟ ᱠᱚᱫᱚ ᱪᱟᱥ ᱜᱮᱭᱟ ᱠᱚ ᱥᱮ ᱵᱟᱝ ᱟᱞᱮᱥᱮᱱ ᱛᱚ ᱫᱚᱢᱮ ᱡᱚᱱᱰᱨᱟ ᱠᱚ ᱪᱟᱥ ᱜᱮᱭᱟ ᱠᱚ ᱵᱟᱲᱜᱮ ᱠᱚᱨᱮ ᱫᱚᱢᱮ ᱡᱚᱱᱰᱨᱟ ᱠᱚ ᱪᱟᱥ ᱜᱮᱭᱟ
ᱪᱟᱥ ᱫᱚ ᱵᱟᱝ ᱠᱚ ᱪᱟᱹᱥ ᱜᱮᱭᱟ ᱡᱚᱱᱰᱨᱟ ᱠᱚᱫᱚ
ᱛᱟᱦᱚᱞᱮ ᱡᱚᱱᱰᱨᱟ ᱠᱚᱫᱚ ᱵᱟᱝᱯᱮ ᱡᱚᱢ ᱵᱟᱲᱟ ᱠᱟᱜᱼᱟ ᱛᱚ ᱟᱯᱮ ᱫᱚ
ᱡᱚᱢ ᱫᱚᱞᱮ ᱡᱚᱢ ᱵᱟᱲᱟ ᱟᱠᱟᱜ ᱜᱮᱭᱟ ᱟᱫᱚ ᱚᱱᱮ ᱱᱤᱛᱚᱜ ᱵᱟᱞᱮ ᱪᱟᱥ ᱵᱟᱲᱟᱭ ᱜᱮᱭᱟ ᱦᱳᱭ ᱥᱮ
ᱟᱨ ᱵᱟᱡᱟᱨ ᱨᱮ ᱧᱟᱢᱚᱜ ᱠᱟᱱᱟ ᱛᱚ ᱱᱮᱛᱟᱨ ᱫᱚ ᱵᱟᱡᱟᱨ ᱠᱷᱚᱱ ᱠᱤᱨᱤᱧ ᱟᱹᱜᱩ ᱠᱟᱛᱮ ᱯᱮ ᱡᱚᱢ ᱜᱮᱭᱟ ᱢᱟᱱᱮ ᱯᱟᱹᱦᱤᱞ ᱠᱷᱚᱱᱜᱮ ᱵᱟᱝᱠᱚ ᱪᱟᱥ ᱜᱮᱭᱟ ᱥᱮ ᱱᱮᱛᱟᱨ ᱜᱮ ᱟᱯᱮ ᱜᱮ ᱵᱟᱝᱯᱮ ᱪᱟᱥ ᱜᱮᱭᱟ
ᱵᱟ ᱯᱟᱹᱦᱤᱞᱤ ᱫᱚᱠᱚ ᱪᱟᱥᱮᱫ ᱛᱟᱦᱮᱱ ᱜᱮᱭᱟ ᱦᱳᱭᱥᱮ ᱟᱫᱚ ᱱᱮᱛᱟᱨ ᱫᱚ ᱵᱟᱠᱚ ᱪᱟᱥᱮᱫ ᱜᱮᱭᱟ
ᱦᱳᱭ ᱯᱟᱹᱦᱤᱞ ᱫᱚ ᱚᱱᱠᱟ ᱜᱮ ᱛᱟᱦᱮᱸ ᱠᱟᱱᱟ ᱛᱚ ᱢᱟᱲᱟᱝ ᱥᱮᱱ ᱫᱚ ᱫᱚᱢᱮ ᱡᱚᱱᱰᱨᱟ ᱫᱟᱜ ᱢᱟᱹᱲᱤ ᱥᱮᱫᱟᱭ ᱦᱚᱲ ᱠᱚ ᱠᱚ ᱞᱟᱹᱭᱟ ᱫᱟᱫᱩ ᱛᱟᱠᱚ ᱠᱚ ᱞᱟᱹᱭᱮᱫ ᱛᱟᱦᱮᱱᱟ ᱡᱮ ᱡᱚᱱᱰᱨᱟ ᱫᱟᱜ ᱢᱟᱨᱤ ᱡᱚᱢ ᱠᱟᱛᱮᱫ ᱜᱮ ᱛᱟᱦᱮᱸ ᱠᱟᱱᱞᱮ ᱥᱤᱧ ᱧᱤᱫᱟᱹ ᱡᱚᱸᱱᱰᱨᱟ ᱫᱟᱜᱢᱟᱰᱤ ᱞᱮ ᱡᱚᱢᱮᱜ ᱛᱟᱦᱮᱱᱟ᱾ ᱩᱱᱛᱮ ᱦᱩᱲᱩ ᱠᱚᱫᱚ ᱱᱚᱝᱠᱟ ᱫᱚ ᱵᱟᱭ ᱦᱩᱭᱩᱜ ᱠᱟᱱ ᱛᱟᱦᱮᱱᱟ᱾
ᱦᱮᱸ᱾ ᱟᱫᱚ ᱱᱮᱛᱟᱨ ᱫᱚ ᱩᱠᱩᱨ ᱦᱚᱸ ᱱᱮᱛᱟᱨ ᱫᱚ ᱵᱟᱠᱚ ᱨᱚᱦᱚᱭᱮᱫᱼᱟ᱾ ᱵᱟᱠᱚ ᱠᱷᱩᱵ ᱠᱚᱢ ᱦᱳᱭᱥᱮ᱾
ᱦᱮᱸ ᱠᱚᱢ ᱠᱚᱢ ᱜᱮ ᱨᱚᱦᱚᱭ ᱜᱮᱭᱟ ᱠᱚ ᱟᱞᱮ ᱠᱚᱨᱮ ᱦᱚᱸ ᱱᱚᱣᱟ ᱠᱚᱨᱮ ᱦᱚᱸ ᱚᱱᱠᱟ ᱫᱚ ᱳᱭ ᱚᱱᱟ ᱟᱭᱩᱵ ᱟᱭᱩᱵ ᱵᱷᱟᱫᱚᱨ ᱵᱚᱸᱜᱟ ᱫᱤᱱ ᱨᱟᱯᱟᱜ ᱵᱟᱲᱟ ᱞᱟᱜᱤᱫ ᱚᱱᱠᱟ ᱠᱚ ᱨᱚᱦᱚᱭ ᱜᱮᱭᱟ᱾ ᱵᱟᱝᱠᱷᱟᱱ ᱫᱚ ᱚᱱᱠᱟ ᱡᱟᱥ ᱡᱟᱥᱛᱤ ᱫᱚ ᱵᱟᱝ ᱠᱚ ᱨᱚᱦᱚᱭ ᱜᱮᱭᱟ᱾
ᱟᱞᱮ ᱥᱮᱫ ᱦᱚᱸ ᱚᱱᱠᱟᱱ ᱵᱟᱠᱚ ᱨᱚᱦᱚᱭ ᱜᱮᱭᱟ᱾ ᱟᱫᱚ ᱚᱱᱮ ᱚᱱᱠᱟ ᱦᱩᱲᱩ ᱠᱚ ᱢᱩᱪᱟᱹᱫ ᱠᱟᱛᱮ ᱚᱱᱮ ᱚᱱᱠᱟ ᱡᱚᱢ ᱧᱩ ᱞᱟᱹᱜᱤᱫ ᱛᱮ ᱚᱱᱠᱟ ᱥᱚᱵᱽᱡᱤ ᱠᱚᱞᱮ ᱨᱚᱦᱚᱭ ᱜᱮᱭᱟ ᱦᱳᱭᱥᱮ ᱵᱟᱲᱜᱮ ᱠᱚᱨᱮ᱾ ᱦᱩ᱾ ᱟᱯᱮ ᱥᱮᱫ ᱫᱚ ᱚᱱᱠᱟ ᱚᱱᱠᱟ ᱵᱟᱨᱚ ᱢᱟᱥ ᱯᱮ ᱪᱟᱥ ᱜᱮᱭᱟ ᱥᱮ ᱮᱱᱠᱷᱟᱱ
ᱵᱟᱝ ᱜᱮ᱾ ᱵᱚᱥᱚᱨ ᱨᱮ ᱢᱤᱫ ᱫᱷᱟᱣ ᱪᱟᱥ ᱦᱩᱭᱩᱜ ᱜᱮᱭᱟ᱾ ᱵᱟᱠᱷᱟᱱ ᱠᱳᱱᱳ ᱠᱳᱱᱳ ᱡᱟᱭᱜᱟ ᱠᱚᱨᱮ ᱫᱚ ᱵᱟᱨ ᱫᱷᱟᱣ ᱦᱩᱭᱩᱜᱼᱟ᱾ ᱛᱚ ᱟᱞᱮᱥᱮᱱ ᱫᱚ ᱢᱤᱫ ᱫᱷᱟᱣ ᱜᱮ ᱦᱩᱭᱩᱜ ᱜᱮᱭᱟ᱾ ᱱᱚᱝᱠᱟ ᱵᱟᱨ ᱫᱷᱟᱣ ᱫᱚ ᱪᱟᱥ ᱵᱟᱝ ᱦᱩᱭᱩᱜᱼᱟ᱾ ᱥᱮᱨᱢᱟ ᱫᱟᱜ ᱵᱷᱚᱨᱥᱟ ᱜᱮ ᱟᱞᱮ ᱦᱚᱸ ᱪᱟᱥ ᱫᱚ᱾
ᱦᱩᱸ ᱦᱩᱸ ᱾
ᱚᱱᱠᱟ ᱢᱤᱱᱤ ᱠᱳ ᱥᱮ ᱠᱮᱱᱮᱞ ᱠᱚᱫᱚ ᱵᱟᱪᱩᱜᱼᱟ ᱱᱚᱱᱛᱮ ᱦᱚᱸ᱾
ᱟᱪᱪᱷᱟ ᱟᱪᱪᱷᱟ᱾
ᱟᱨ ᱡᱤ ᱠᱚᱫᱚ ᱚᱱᱮ ᱵᱟᱸᱫᱷ ᱠᱚ ᱡᱩᱫᱤ ᱡᱟᱦᱟᱭᱟᱜ ᱯᱟᱨᱥᱚᱱᱟᱞ ᱵᱟᱸᱫᱷ ᱠᱚ ᱛᱟᱦᱮᱱᱟ ᱩᱱᱠᱩ ᱠᱚᱫᱚ ᱪᱟᱥ ᱜᱮᱭᱟ ᱠᱚ᱾ ᱦᱚ ᱵᱟᱠᱷᱟᱱ ᱛᱚ ᱟᱨ ᱦᱚᱲᱟᱜ ᱵᱟᱫᱷ ᱠᱷᱚᱱ ᱫᱚ ᱵᱟᱭ ᱨᱟᱠᱟᱵ ᱪᱚᱣ ᱟᱢᱟ ᱪᱟᱥ ᱵᱟᱠᱷᱨᱟ ᱛᱮᱫᱚ᱾
ᱦᱳᱭ ᱦᱳᱭ᱾ ᱮᱱᱠᱷᱟᱱ ᱦᱟᱸᱜ ᱩᱱᱤᱭᱟᱜ ᱯᱟᱨᱢᱤᱥᱮᱱ ᱦᱟᱸᱜ ᱦᱟᱛᱟᱣ ᱦᱩᱭᱩᱜᱼᱟ ᱦᱳᱭ ᱥᱮ᱾
ᱦᱳᱭ ᱦᱮᱸ᱾
ᱦᱩᱸ᱾ ᱟᱫᱚ ᱚᱱᱮ ᱚᱝᱠᱟ ᱟᱵᱚ ᱫᱚ ᱫᱟᱜ ᱥᱩᱵᱤᱫᱷᱟ ᱠᱚ ᱵᱟᱪᱩᱜ ᱛᱟᱵᱚᱱᱟ ᱮᱱᱠᱷᱟᱱ ᱫᱚ ᱚᱱᱮ ᱚᱱᱠᱟ ᱵᱚᱪᱷᱚᱨ ᱨᱮ ᱢᱤᱫ ᱪᱷᱚᱴ ᱜᱮ ᱵᱚᱱ ᱪᱟᱥᱮᱜᱼᱟ ᱦᱳᱭ ᱥᱮ᱾ ᱟᱨ ᱵᱟᱠᱷᱟᱡ ᱟᱵᱚ ᱦᱚᱸ ᱡᱩᱫᱤ ᱚᱱᱮ ᱚᱱᱠᱟ ᱫᱟᱜ ᱥᱮ ᱥᱩᱵᱤᱫᱟ ᱠᱚ ᱛᱟᱦᱮᱸ ᱠᱚᱜᱼᱟ᱾ ᱛᱟᱦᱚᱞᱮ ᱠᱷᱟᱱ ᱫᱚ ᱦᱟᱸᱜ ᱪᱟᱥ ᱫᱚ ᱟᱫᱚ ᱵᱟᱨᱚ ᱢᱟᱥᱵᱚᱱ ᱪᱟᱥ ᱦᱳᱭᱥᱮ ᱵᱟᱡᱟᱨ ᱨᱮ ᱟᱹᱠᱷᱨᱤᱧ ᱞᱟᱹᱜᱤᱫ ᱦᱚᱵᱚᱱ ᱪᱟᱥ ᱠᱮᱭᱟ᱾
ᱦᱳᱭ ᱵᱟᱡᱟᱨ ᱨᱮ ᱟᱠᱷᱨᱤᱧ ᱞᱟᱹᱜᱤᱫ ᱦᱚᱸ ᱪᱟᱥ ᱦᱩᱭ ᱠᱚᱜᱼᱟ᱾ ᱟᱨ ᱦᱩᱲᱩ ᱠᱚᱦᱚ ᱡᱮᱢᱚᱱ
ᱟᱵᱮᱱᱟᱜ ᱱᱮᱴ ᱛᱷᱚᱲᱟᱭ ᱰᱤᱥᱴᱟᱵ ᱮᱜ-ᱟ᱾
ᱵᱟᱝᱵᱮᱱ ᱟᱸᱡᱚᱢᱮᱜ
ᱦᱮᱞᱳ᱾
ᱦᱳᱭ ᱵᱟᱭ ᱟᱸᱡᱚᱢᱚᱜ ᱠᱟᱱᱟ ᱱᱤᱛᱚᱜ?
ᱟᱸᱡᱚᱢᱚᱜ ᱠᱟᱱᱟ ᱱᱤᱛᱚᱝ᱾
ᱦᱳᱭ ᱚᱱᱟ ᱜᱮ ᱞᱟᱹᱭ ᱟᱞᱤᱧ ᱟᱵᱚ ᱥᱮᱱ ᱫᱚ ᱚᱱᱠᱟ ᱫᱚ ᱡᱟᱭᱜᱟ ᱠᱚᱦᱚ ᱵᱟᱪᱩᱜ ᱟᱱᱤᱡ ᱥᱮ ᱟᱨ ᱥᱮᱞᱚᱢ ᱢᱟᱱᱮ ᱢᱤᱱᱤ ᱠᱚᱦᱚ ᱵᱟᱪᱩᱜᱼᱟ᱾ ᱚᱱᱟ ᱵᱟᱠᱷᱨᱟ ᱛᱮᱫᱚ ᱢᱤᱫ ᱫᱷᱟᱣ ᱜᱮ ᱪᱟᱥ ᱦᱩᱭᱩᱜᱼᱟ᱾ ᱵᱟᱜ ᱟᱫᱚ ᱚᱱᱟ ᱵᱚᱨᱫᱷᱚᱢᱟᱱ ᱯᱟᱦᱴᱟ ᱡᱮᱢᱚᱱ ᱚᱱᱛᱮ ᱫᱚ ᱵᱟᱨᱚ ᱢᱟᱥ ᱜᱮ ᱪᱟᱥ ᱛᱟᱦᱮᱱ ᱜᱮᱭᱟ᱾
ᱦᱳᱭ ᱦᱳᱭ᱾
ᱦᱩᱲᱩ ᱦᱚ ᱵᱟᱨ ᱫᱷᱟᱣ ᱠᱚ ᱪᱟᱥ ᱜᱮᱭᱟ᱾ ᱛᱟᱯᱚᱨᱮ ᱟᱞᱩ ᱠᱚ, ᱪᱟᱥ ᱜᱮᱭᱟ᱾
ᱟᱞᱩ ᱠᱚ ᱦᱳᱭ ᱛᱩᱲᱤ ᱠᱚᱠᱚ ᱪᱟᱥ ᱜᱮᱭᱟ ᱚᱱᱛᱮ ᱫᱚ᱾
ᱚᱱᱛᱮ ᱚᱱᱛᱮ ᱫᱚ ᱢᱟᱱᱮ ᱢᱟᱴᱷ ᱫᱚ ᱯᱷᱟᱸᱠᱟ ᱫᱚ ᱵᱟᱭ ᱛᱟᱦᱮᱱ ᱜᱮᱭᱟ᱾
ᱵᱟᱭ ᱛᱟᱦᱮᱱ ᱜᱮᱭᱟ᱾ ᱚᱱᱛᱮ ᱫᱚ ᱟᱫᱚ ᱥᱩᱵᱤᱫᱟ ᱦᱚᱸ ᱦᱮᱱᱟᱜ ᱟᱠᱟᱜ-ᱟ ᱥᱮ ᱚᱱᱛᱮ ᱱᱟᱜ ᱫᱟᱜ ᱨᱮᱱᱟᱜ ᱥᱩᱵᱤᱫᱷᱟ ᱫᱚ ᱟᱹᱰᱤ ᱜᱮ ᱦᱮᱱᱟᱜ ᱟᱠᱟᱜᱼᱟ ᱦᱳᱭ ᱥᱮ᱾
ᱠᱮᱱᱮᱞ ᱠᱚᱦᱚ ᱦᱮᱱᱟᱜ ᱟᱠᱟᱜ-ᱟ᱾ ᱦᱩᱸ ᱦᱩᱸ
ᱦᱩᱸ